ᱦᱮᱞᱳ᱾
ᱦᱮᱸ ᱦᱮᱞᱳ᱾
ᱦᱮᱸ ᱨᱚᱲ ᱵᱤᱱ ᱟᱸᱡᱚᱢ ᱮᱜᱼᱟ?
ᱦᱮᱸ ᱟᱸᱡᱚᱢ ᱫᱟᱞᱤᱧ᱾
ᱦᱩᱸ᱾
ᱪᱮᱫ ᱵᱤᱱ ᱪᱤᱠᱟᱹᱭ ᱫᱟ?
ᱫᱩᱲᱩᱵ ᱠᱟᱱᱟ ᱞᱤᱧ, ᱟᱵᱮᱱ?
ᱟᱹᱞᱤᱧ ᱦᱚᱸ ᱫᱩᱲᱩᱵ ᱠᱟᱱᱟ ᱞᱤᱧ ᱱᱤᱛᱚᱜ ᱫᱚ᱾
ᱟᱪᱪᱷᱟ ᱡᱚᱢ ᱵᱟᱲᱟ ᱫᱚ ᱦᱩᱭ ᱱᱟ?
ᱦᱮᱸ ᱡᱚᱢ, ᱧᱩ ᱫᱚ ᱦᱩᱭ ᱠᱟᱱᱟ᱾ ᱟᱹᱵᱤᱱ ᱜᱮ ᱡᱚᱢ, ᱧᱩ ᱠᱮᱫᱟ ᱵᱤᱱ ᱥᱮ ᱟᱹᱣᱨᱤ?
ᱦᱮᱸ ᱡᱚᱢ ᱧᱩ ᱫᱚ ᱦᱳᱭ ᱠᱟᱱ ᱜᱮᱭᱟ᱾
ᱚᱻ᱾ ᱪᱮᱫ ᱞᱮᱠᱟ ᱟᱯᱮ ᱥᱮᱫ ᱪᱟᱥ ᱵᱟᱥ ᱠᱚ ᱛᱤᱱᱟᱹᱜ ᱥᱟᱺᱜᱤᱧ ᱱᱟ?
ᱚ ᱟᱞᱮ ᱥᱮᱱᱟᱜ ᱪᱟᱥ ᱵᱟᱥ ᱫᱚ ᱵᱟᱸᱻ ᱢᱟᱱᱮ ᱯᱨᱟᱭ ᱦᱩᱭ ᱦᱮᱡ ᱞᱮᱠᱟᱜ ᱜᱮ ᱡᱷᱚᱛᱚ ᱣᱟᱜ ᱫᱚ ᱵᱟᱝ ᱠᱤᱱᱛᱩ ᱵᱮᱥᱤᱨ ᱵᱷᱟᱜᱽ ᱦᱚᱲᱟᱜ ᱜᱮ ᱦᱩᱭᱳ ᱦᱮᱡ ᱞᱤᱠᱟ ᱜᱮ᱾
ᱫᱚ ᱵᱟᱝ
ᱦᱮᱸ ᱟᱨ ᱚᱱᱮ ᱠᱤᱪᱷᱩ ᱮᱠ, ᱫᱩᱭ ᱦᱚᱲᱟᱜ ᱢᱟᱱᱮ ᱩᱱᱠᱩᱣᱟᱜ ᱟᱹᱣᱨᱤ ᱟᱨ ᱵᱟᱠᱷᱟᱱ ᱫᱚ ᱵᱮᱥᱤᱨ ᱵᱷᱟᱜ ᱜᱮ ᱟᱨᱠᱤ ᱨᱚᱦᱚᱭ ᱮᱥᱮᱫ ᱟᱹᱜᱩᱭ ᱫᱟᱠᱚ ᱟᱨ ᱠᱤ ᱢᱩᱪᱟᱹᱫ ᱢᱩᱪᱟᱹᱫ ᱥᱮᱜ᱾
ᱢᱩᱪᱟᱹᱜ ᱥᱮᱫ᱾
ᱦᱮᱸ ᱟᱫᱚ ᱟᱯᱮ ᱥᱮᱱ ᱜᱮ ᱪᱮᱫ ᱞᱮᱠᱟ?
ᱟᱞᱮ ᱥᱮᱜ ᱦᱚᱸ ᱚᱱᱠᱟᱜ ᱜᱮ᱾ ᱟᱞᱮ ᱥᱮᱫ ᱦᱚᱸ ᱚᱱᱠᱟ ᱜᱮ ᱪᱟᱥ ᱵᱟᱥ ᱠᱚᱫᱚ ᱢᱚᱴᱟ ᱢᱩᱴᱤ ᱯᱩᱨᱟᱹᱣ ᱠᱟᱱ ᱜᱮᱭᱟ ᱱᱤᱛᱚᱜ ᱫᱚ᱾ ᱦᱮᱸ ᱠᱤᱪᱷᱩ ᱠᱤᱪᱷᱩ ᱵᱟᱹᱠᱤ ᱢᱮᱱᱟᱜᱼᱟ ᱡᱟᱦᱟᱸ ᱠᱚ ᱫᱚ ᱛᱚᱞᱟ ᱛᱚᱞᱟ ᱜᱟᱹᱰᱤ ᱠᱚ ᱵᱚᱱ ᱞᱟᱹᱭ ᱮᱫᱟ ᱚᱱᱟ ᱠᱚᱫᱚ ᱵᱟᱠᱤ ᱢᱮᱱᱟᱜ ᱜᱮᱭᱟ
ᱚᱻ᱾
ᱟᱨ ᱚᱱᱟ ᱠᱚ ᱜᱮ ᱵᱟᱠᱤ ᱢᱮᱱᱟᱜᱼᱟ ᱵᱟᱠᱷᱟᱱ ᱪᱟᱥ ᱵᱟᱥ ᱠᱚᱫᱚ ᱦᱩᱭ ᱠᱟᱱ ᱜᱮᱭᱟ᱾
ᱦᱮᱸ ᱚᱱᱟ ᱠᱚᱜᱮ ᱛᱚ ᱥᱮᱥ ᱨᱮ ᱨᱚᱦᱚᱭᱚᱜ ᱜᱮᱭᱟ ᱚᱱᱟ ᱛᱚᱞᱟ ᱠᱷᱮᱛ ᱠᱚ ᱜᱮ᱾
ᱛᱟᱞᱟ ᱠᱚ ᱫᱚ ᱛᱚ ᱢᱩᱪᱟᱹᱫ ᱨᱮ ᱨᱚᱦᱚᱭᱚᱜᱼᱟ᱾
ᱦᱩᱸ᱾
ᱦᱮᱸ
ᱛᱟᱦᱞᱮ ᱚᱱᱛᱮ ᱫᱚᱭ ᱥᱤᱛᱩᱝ ᱠᱟᱜᱼᱟ ᱥᱮ ᱪᱮᱠᱟ ᱫᱟᱜ ᱮᱜ ᱟᱭ?
ᱵᱟᱝ, ᱵᱟᱝ ᱱᱚᱛᱮ ᱫᱚ ᱫᱟᱜ ᱮ ᱡᱚᱨᱚ
ᱫᱟᱜ ᱡᱚᱨᱚᱜ ᱠᱟᱱᱟ ᱱᱤᱛᱚᱜ?
ᱦᱮᱸ ᱚᱱᱮ ᱠᱷᱟᱱᱮᱠᱷ ᱥᱤᱛᱩᱝ ᱠᱟᱜ ᱛᱟᱦᱮᱸᱜᱼᱟ ᱛᱯᱚᱨᱮ ᱱᱤᱛᱚᱜ ᱫᱚ ᱫᱟᱜ ᱡᱚᱨᱚᱜ ᱠᱟᱱᱟ᱾
ᱚᱻ᱾ ᱟᱞᱮ ᱥᱮᱱ ᱢᱟᱛᱚ ᱫᱚᱢᱮ ᱥᱤᱛᱩᱝ ᱠᱟᱫᱟ ᱯᱩᱨᱟᱹ ᱫᱷᱚᱨᱚᱢ ᱫᱤᱱ ᱞᱮᱠᱟ ᱵᱩᱡᱷᱟᱹᱜ ᱠᱟᱱᱟ᱾
ᱚ ᱱᱟ ᱱᱮᱛᱟᱨ ᱟᱵᱚ ᱦᱟᱣᱟ ᱫᱚ ᱟᱞᱟ ᱫᱟ ᱜᱮᱭᱟ ᱛᱚ᱾ ᱢᱤᱫ ᱜᱦᱟᱹᱲᱤᱡ ᱫᱚ ᱥᱤᱛᱩᱝ ᱫᱟ ᱠᱟᱹᱴᱤᱡ ᱮ ᱦᱚᱭ ᱞᱮᱠᱷᱟᱱ ᱜᱮ ᱫᱟᱜ ᱦᱤᱡᱩᱜ ᱠᱟᱱᱟ ᱟᱨᱚ ᱢᱤᱜᱷᱟᱹᱲᱤᱡ ᱯᱷᱟᱠᱟᱭ ᱟᱨᱚ ᱥᱤᱛᱩᱝ ᱫᱟᱭ
ᱦᱩᱸ᱾
ᱦᱩᱸ ᱟᱫᱚ ᱪᱮᱞᱮ ᱠᱟᱭ ᱞᱟᱹᱭ ᱫᱟᱞᱤᱧ ᱡᱮ ᱟᱵᱤᱱ ᱛᱤᱨᱤᱥᱮ ᱡᱩᱱ ᱵᱟᱨᱮ ᱛᱮ ᱪᱮᱫ ᱵᱤᱱ ᱵᱟᱲᱟᱭᱟ?
ᱚᱱᱟ ᱦᱩᱞ ᱢᱟᱦᱟ ᱫᱤᱵᱚᱥ ᱫᱤᱭᱮ ᱛᱮ?
ᱦᱳᱭ ᱪᱮᱫ ᱵᱤᱱ ᱵᱟᱰᱟᱭᱟ?
ᱚᱱᱟ ᱤᱫᱤ ᱠᱟᱛᱮ ᱫᱚ ᱡᱮᱢᱚᱱ ᱡᱮᱞᱮᱠᱟ ᱥᱤᱫᱩ ᱠᱟᱹᱱᱩ ᱢᱟᱱᱮ ᱟᱵᱚ ᱤᱝᱨᱮᱡᱽ ᱵᱤᱨᱩᱫᱽᱫᱷᱮ ᱠᱤᱱ ᱞᱟᱹᱲᱦᱟᱹᱭ ᱞᱮᱼᱟ ᱟᱨᱠᱤ ᱦᱳᱭ ᱤᱱᱟᱹ ᱠᱚᱜᱮ ᱤᱱᱟᱹ ᱵᱟᱲ
ᱛᱮᱢᱚᱱ ᱠᱤᱪᱩ ᱫᱚ ᱵᱟᱝ ᱟᱨᱠᱤ ᱱᱤᱛᱚᱜ ᱦᱚᱸ ᱟᱵᱚ ᱥᱚᱢᱟᱡᱽ ᱨᱮ ᱦᱮᱱᱟᱜ ᱠᱤᱱᱟ ᱥᱩᱦᱤᱛ ᱠᱟᱱ ᱨᱮᱦᱚᱸ ᱢᱟᱱᱮ ᱟᱵᱚ ᱫᱚ ᱵᱚᱱ ᱢᱚᱱᱮᱭ ᱠᱫ ᱠᱤᱱᱟ ᱤᱱᱟᱹ ᱛᱮᱜᱮ ᱤᱱᱟᱹ ᱫᱤᱱ ᱛᱮᱵᱚᱱ ᱯᱟᱞᱟᱣᱟ ᱟᱨ ᱾ ᱟᱫᱟᱨᱥ ᱠᱤᱪᱷᱩ ᱫᱚ ᱟᱫᱚ ᱩᱱᱠᱤᱱ ᱤᱫᱤᱛᱜ ᱛᱮᱢᱚᱱ ᱠᱤᱪᱷᱩ ᱫᱚ ᱵᱟᱲᱟᱭ ᱫᱚ ᱵᱟᱹᱱᱩᱜ ᱟᱠᱟᱫᱟ᱾ ᱟᱫᱚ ᱡᱩᱫᱤ ᱟᱵᱮᱱ ᱵᱮᱱ ᱵᱟᱲᱟᱭ ᱠᱷᱟᱱ ᱫᱚ ᱟᱹᱞᱤᱧ ᱵᱮᱱ ᱞᱟᱹᱭ ᱫᱟᱲᱮᱭᱟᱞᱤᱧᱟ ᱟᱹᱞᱤᱧ ᱞᱤᱧ ᱥᱮᱬᱟᱭᱟ᱾
ᱦᱮᱸ ᱟᱞᱤᱧ ᱫᱚ ᱚᱱᱠᱟ ᱟᱞᱤᱧ ᱦᱚᱸ ᱩᱱᱟᱹᱜ ᱫᱚ ᱚᱱᱠᱟ ᱫᱚ ᱵᱟᱟᱹᱞᱤᱧ ᱵᱟᱲᱟᱭᱟ ᱠᱤᱱᱛᱩ ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ᱾ ᱞᱤᱧ ᱞᱟᱹᱭ ᱫᱟᱲᱮᱭ ᱟᱵᱤᱱᱟ᱾
ᱦᱳᱭ ᱤᱱᱟᱹ ᱨᱮᱦᱚᱸ᱾
ᱦᱮᱸ ᱡᱮᱢᱚᱱ ᱟᱴᱨᱚᱥᱚ ᱯᱚᱧᱪᱟᱱᱱᱚ ᱥᱟᱞᱨᱮ᱾ ᱡᱟᱦᱟᱸᱵᱚᱨᱮᱱ ᱥᱤᱫᱩ ᱠᱟᱹᱱᱩ ᱩᱱᱠᱤᱱᱟᱜ ᱟᱹᱭᱩᱨ ᱛᱮ ᱡᱟᱦᱟᱸ᱾ ᱦᱩᱞ ᱦᱩᱭ ᱞᱮᱱᱟ᱾
ᱦᱮᱸ ᱦᱮᱸ᱾
ᱛᱚ ᱚᱱᱟ ᱦᱩᱞ ᱫᱚ ᱦᱩᱭ ᱞᱮᱱᱟ ᱡᱮ ᱟᱵᱚ ᱡᱮ ᱱᱚᱜᱼᱚᱭ᱾ ᱥᱟᱱᱛᱟᱲ ᱥᱚᱢᱟᱡᱽ ᱨᱮ ᱩᱱ ᱥᱚᱢᱚᱭᱟᱜ ᱩᱱᱠᱤᱱᱟᱜ ᱚᱠᱛᱚ ᱨᱮ᱾ ᱟᱨ ᱢᱟᱨᱮ ᱠᱷᱚᱱ ᱦᱮᱸ ᱢᱟᱱᱮ᱾ ᱮᱴᱟᱜ ᱤᱝᱨᱮᱡᱽ ᱠᱚ ᱦᱮᱡ ᱠᱟᱛᱮᱜ᱾ ᱢᱟᱱᱮ ᱟᱵᱚ ᱪᱮᱛᱟᱱᱨᱮ ᱟᱹᱰᱤ ᱨᱚᱠᱚᱢ ᱱᱟᱦᱟᱪᱟᱨ ᱠᱚ ᱪᱟᱞᱣᱮᱫ ᱛᱟᱦᱮᱸᱼᱟ ᱛᱚ᱾ ᱚᱱᱟ ᱠᱚᱨᱮᱱᱟᱜ ᱵᱤᱨᱩᱫ ᱞᱟᱹᱜᱤᱫ ᱛᱮᱜᱮ ᱩᱱᱠᱤᱱ ᱫᱚ ᱟᱹᱰᱤ᱾ ᱮᱢᱱᱮ ᱮᱢᱟᱱ ᱤᱭᱟᱹ ᱢᱮᱱᱟᱜ ᱛᱟᱹᱠᱤᱱᱟ ᱜᱩᱨᱩᱛᱚ ᱯᱩᱨᱱᱚ ᱢᱮᱱᱟᱜ ᱛᱟᱹᱠᱤᱱᱟ ᱟᱵᱚᱥ᱾ ᱥᱟᱱᱛᱟᱲ ᱥᱚᱢᱟᱡᱽ ᱪᱮᱛᱟᱱ ᱨᱮ ᱛᱟᱦᱚᱞᱮ ᱩᱱᱠᱤᱱ? ᱩᱱᱠᱤᱱ ᱮᱠᱞᱟ ᱢᱚᱛᱚ ᱫᱚ ᱵᱟᱝ ᱡᱮ ᱩᱱᱠᱤᱱᱟᱜ ᱜᱮ ᱚᱵᱚᱫᱟᱱ ᱢᱮᱱᱟᱜ ᱛᱟᱹᱠᱤᱱᱟ ᱢᱮᱱᱛᱮ᱾ ᱚᱱᱟ ᱥᱟᱶᱛᱮ ᱥᱤᱫᱩ ᱠᱟᱹᱱᱩ ᱥᱟᱶᱛᱮ ᱡᱮᱢᱚᱱ ᱯᱷᱩᱞᱳ ᱠᱷᱷᱟᱱ ᱦᱚᱸᱠᱤᱱ ᱛᱟᱦᱮᱸ ᱠᱟᱱᱟ᱾ ᱩᱱᱠᱤᱱ ᱦᱚᱸ ᱱᱚᱣᱟ᱾ ᱞᱟᱹᱲᱦᱟᱹᱭ ᱨᱮ ᱥᱮ ᱯᱷᱩᱞᱳ ᱡᱮᱱᱚ ᱥᱟᱶᱛᱮ ᱟᱵᱚ ᱥᱟᱱᱛᱟᱲ᱾ ᱵᱩᱦᱩ ᱢᱟᱱᱮ ᱟᱹᱰᱤ ᱩᱛᱟᱹᱨ ᱥᱟᱱᱛᱟᱲ ᱠᱚᱠᱚ ᱛᱟᱦᱮᱸ ᱠᱟᱱᱟ ᱩᱱᱠᱤᱱ ᱦᱚᱸ ᱥᱤᱫᱩ ᱠᱟᱹᱱᱩ ᱥᱟᱶ ᱛᱮ᱾ ᱛᱤᱸᱜᱩ ᱠᱚ ᱛᱟᱦᱮᱸ ᱠᱟᱱᱟ ᱟᱹᱰᱤ ᱩᱛᱟᱹᱨ᱾ ᱢᱟᱱᱮ ᱱᱚᱶᱟ ᱦᱩᱞ ᱫᱚ ᱾ ᱥᱤᱫᱩ ᱠᱟᱹᱱᱩᱣᱟᱜ ᱟᱭᱳ ᱛᱮᱜᱮ ᱦᱩᱭ ᱞᱮᱱᱟ ᱩᱱᱠᱤᱱ ᱡᱮᱢᱚᱱ᱾ ᱵᱤᱵᱷᱤᱱᱱᱚ ᱵᱤᱵᱷᱤᱱᱱᱚ ᱡᱟᱭᱜᱟ ᱨᱮ ᱪᱟᱞᱟᱣ ᱠᱟᱛᱮᱜ ᱥᱮ ᱟᱛᱳ ᱨᱮ ᱪᱟᱞᱟᱣ ᱠᱟᱛᱮᱜ᱾